ᱦᱮᱞᱳ ᱦᱮᱞᱳ
ᱦᱮᱞᱳ᱾
ᱦᱮ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ ᱡᱚᱦᱟᱨ ᱜᱮ᱾
ᱪᱮᱜ ᱞᱮᱠᱟ ᱢᱮᱱᱟᱜ ᱵᱤᱱᱟ
ᱦᱟᱯᱮ ᱱᱤᱛᱚᱝ ᱚᱲᱟᱜ ᱨᱮᱜᱮ ᱢᱮᱱᱟᱜ ᱟᱠᱟᱜ ᱞᱤᱧᱟ
ᱟᱪᱪᱷᱟ ᱱᱟᱯᱟᱭ ᱜᱮ ᱛᱚ
ᱦᱚᱸ ᱱᱟᱯᱟᱭ ᱵᱟᱲᱟ ᱜᱮ
ᱛᱚᱵᱮ ᱫᱟᱜ ᱡᱟᱹᱲᱤ ᱪᱮᱠᱟ ᱦᱩᱭᱩᱜ ᱠᱟᱱᱟ
ᱫᱟᱜ ᱡᱟᱹᱲᱤ ᱢᱟ ᱱᱚᱛᱮ ᱟᱹᱰᱤ ᱰᱷᱮᱨ ᱛᱮᱫ ᱜᱮ ᱦᱩᱭᱩᱜ ᱠᱟᱱᱟ
ᱚ
ᱟᱹ ᱡᱟᱹᱯᱩᱫ ᱞᱮᱠᱟ ᱡᱟᱹᱯᱩᱫ
ᱦᱩᱸ ᱦᱩᱸ ᱦᱩᱸ ᱦᱩᱸ
ᱦᱟᱸ
ᱱᱤᱛᱚᱜ ᱟᱞᱮ ᱥᱮᱜ ᱦᱚ ᱫᱟᱜ ᱠᱮᱜᱟᱭ ᱦᱮᱸ ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟ
ᱟᱪᱪᱷᱟ ᱦᱮᱸ
ᱚᱲᱟᱜ ᱨᱮ ᱵᱚᱞᱛᱮ ᱚᱲᱟᱜ ᱨᱮᱫᱚ ᱵᱟᱹᱞᱤᱧ ᱛᱟᱦᱮᱱᱟ ᱵᱟᱡᱟᱨ ᱵᱟᱭᱨᱮ ᱛᱟᱸᱦᱮᱱ ᱦᱩᱭᱩᱜ ᱜᱮᱭᱟ ᱵᱟᱡᱟᱨ ᱨᱮ
ᱟᱪᱪᱷᱟ ᱟᱪᱪᱷᱟ
ᱦᱩᱸ ᱟᱫᱚ ᱱᱚᱛᱮ ᱦᱚᱸ ᱫᱟᱜ ᱠᱮᱜᱟᱭ ᱤᱱᱟᱹᱜ ᱜᱮ ᱱᱤᱛᱳᱜ ᱫᱚ ᱛᱷᱤᱨ ᱠᱟᱜᱼᱟᱭ ᱵᱷᱟᱜᱮᱛᱮ ᱫᱟᱜ ᱛᱟᱭ ᱛᱟᱦᱞᱮ ᱚ ᱚᱱᱛᱮ ᱪᱤᱠᱟ ᱫᱟᱜᱼᱮ ᱵᱷᱟᱜᱤ ᱜᱮ
ᱫᱟᱜ ᱫᱚ ᱰᱷᱮᱨ ᱜᱮ ᱫᱟᱜᱮᱜᱟᱭ ᱟᱹᱰᱤ ᱠᱮᱴᱮᱡ ᱜᱮᱭᱟ
ᱦᱩᱸ ᱦᱩᱸ
ᱡᱟᱹᱯᱩᱫ ᱞᱮᱠᱟ ᱡᱟᱹᱯᱩᱫ ᱟᱠᱟᱜᱼᱟ
ᱦᱩᱸ ᱦᱩᱸ ᱛᱟᱯᱚᱨ ᱛᱚᱞᱟ ᱠᱚ ᱜᱤᱰᱤ ᱦᱩᱭᱱᱟ
ᱦᱮᱸ ᱛᱚᱲᱟ ᱠᱚ ᱜᱤᱰᱤ ᱵᱟᱲᱟ ᱦᱩᱭ ᱟᱠᱟᱱᱟ ᱱᱤᱛᱚᱝ ᱫᱚ ᱱᱟᱦᱟᱜ ᱫᱟᱨᱮ ᱵᱟᱭ ᱫᱟᱨᱮᱭᱟ ᱟᱠᱟᱱᱟ ᱨᱚᱦᱚᱭ ᱜᱮ ᱵᱟᱹᱠᱤ ᱢᱮᱱᱟᱜᱼᱟ
ᱚ ᱛᱷᱟᱦᱞᱮ ᱚᱱᱛᱮ ᱫᱚ ᱪᱮᱜ ᱠᱚᱯᱮ ᱨᱚᱦᱚᱭ ᱜᱮᱭᱟ
ᱱᱚᱛᱮ ᱫᱚ ᱡᱚᱛᱚᱱᱟᱜ ᱜᱮ ᱡᱚᱱᱰᱨᱟ ᱠᱚᱦᱚᱸ ᱨᱚᱦᱚᱭᱚᱜ ᱜᱮᱭᱟ ᱟᱨ ᱥᱟᱹᱨᱩ ᱠᱚᱦᱚᱸ ᱨᱚᱦᱚᱭᱚᱜ ᱜᱮᱭᱟ ᱠᱩᱪᱩ ᱠᱚᱦᱚᱸ ᱨᱚᱦᱚᱭᱚᱜ ᱜᱮᱭᱟ ᱦᱩᱲᱩ ᱥᱟᱶ ᱥᱟᱶᱶᱛᱮ ᱯᱮ ᱵᱷᱮᱰᱣᱟ ᱵᱤᱞᱟᱹᱛᱤ ᱵᱮᱸᱜᱟᱲ ᱠᱚᱦᱚᱸ ᱡᱮ ᱡᱮᱢᱚᱱ ᱡᱟᱦᱟᱸᱮᱠᱟ ᱠᱚ ᱨᱚᱦᱚᱭᱟ
ᱟᱪᱪᱷᱟ ᱢᱟᱱᱮ ᱫᱟᱜ ᱮᱱᱟᱜ ᱥᱩᱵᱤᱫᱷᱟ ᱫᱚ ᱵᱷᱟᱜᱮ ᱜᱮ ᱢᱮᱱᱟᱜᱼᱟ ᱚᱱᱛᱮ
ᱫᱟᱜ ᱫᱚ ᱠᱮᱱᱮᱞ ᱫᱟᱜ ᱢᱮᱱᱟᱜᱼᱟ
ᱟᱪᱪᱷᱟ
ᱠᱮᱱᱮᱞ ᱫᱟᱜ ᱦᱤᱡᱩᱜ ᱠᱟᱱᱟ ᱚᱱᱟ ᱠᱮᱱᱮᱞ ᱫᱟᱜ ᱠᱚᱛᱮ ᱜᱮ ᱵᱟᱫᱷᱟ ᱵᱟᱹᱲᱤ ᱠᱚ
ᱦᱩᱸ ᱚᱸ ᱚᱱᱛᱮ ᱫᱚ ᱢᱟᱱᱮ ᱟᱞᱮ ᱥᱮᱫ ᱫᱚ ᱛᱮᱢᱚᱱ ᱠᱮᱱᱮᱞ ᱱᱟᱜ ᱥᱩᱵᱤᱫᱷᱟ ᱫᱚ ᱵᱟᱹᱱᱩᱜᱼᱟ
ᱟᱪᱪᱷᱟ
ᱢᱟᱱᱮ ᱠᱮᱱᱮᱞ ᱫᱚ ᱢᱟᱱᱮ ᱥᱟᱺᱟᱹᱜᱤᱱᱚᱜᱼᱟ ᱟᱹᱰᱤ ᱥᱟᱺᱜᱤᱱ ᱟᱫᱚ ᱚᱱᱮ ᱰᱨᱮᱱ ᱞᱮᱠᱟ ᱪᱮᱫ ᱢᱮᱱᱟᱜᱼᱟ ᱛᱚ ᱟᱛᱳ ᱥᱮᱫ ᱡᱟᱦᱟᱸ ᱠᱷᱮᱛ ᱠᱚᱨᱮ ᱦᱮᱡ ᱟᱠᱟᱱᱟ᱾ ᱚᱱᱟ ᱠᱚᱛᱮ ᱜᱮ ᱠᱟᱹᱴᱤᱡ ᱠᱟᱹᱴᱤᱡ ᱫᱟᱜ ᱦᱤᱡᱩᱜᱼᱟ᱾ ᱛᱟᱨᱯᱚᱨ ᱫᱷᱚᱨᱚᱱ ᱦᱩᱲᱩ ᱠᱚᱫᱚ ᱪᱟᱥ ᱫᱚ ᱵᱟᱝ ᱦᱩᱭᱩᱜ ᱜᱮᱭᱟ ᱦᱚᱭ ᱫᱚ᱾
ᱦᱮᱸ᱾
ᱡᱟ ᱵᱚᱨᱥᱟ ᱨᱮᱜᱮ ᱡᱟ ᱨᱚᱦᱚᱭ ᱨᱮᱱᱟᱜ ᱨᱚᱦᱚᱭ ᱦᱩᱭᱩᱜᱼᱟ᱾ ᱛᱟᱯᱚᱨ ᱫᱷᱚᱨᱚᱱ ᱥᱚᱢᱚᱭ ᱫᱚ ᱯᱚᱴᱞᱟ ᱨᱮᱱᱟᱜ ᱞᱟᱹᱴᱩ ᱥᱚᱵᱽᱡᱤ ᱦᱟᱱᱟ ᱦᱤᱱᱟᱹ ᱦᱩᱭᱩᱜ ᱜᱮ ᱪᱟᱥ ᱦᱩᱭᱩᱜ ᱜᱮᱭᱟ᱾
ᱦᱮ᱾
ᱛᱟᱦᱞᱮ ᱚᱱᱛᱮ ᱫᱟᱜ ᱫᱚ ᱢᱟᱱᱮ ᱥᱩᱵᱤᱫᱟ ᱫᱚ ᱵᱷᱟᱜᱤ ᱜᱮ ᱢᱮᱱᱟᱜᱼᱟ?
ᱦᱮᱸ ᱢᱚᱴᱟ ᱢᱩᱴᱤ ᱢᱮᱱᱟᱜ ᱜᱮᱭᱟ᱾ ᱯᱨᱚᱡᱩ ᱰᱮᱢ ᱢᱮᱱᱟᱜᱼᱟ ᱥᱮ ᱚᱸᱰᱮᱱᱟᱜ ᱫᱟᱜ ᱠᱚᱛᱮᱜᱮ᱾
ᱚ ᱟᱪᱪᱷᱟ᱾
ᱟᱲᱟᱜ ᱠᱟᱱᱟ᱾ ᱟᱨ ᱵᱟᱝᱠᱷᱟᱱ ᱫᱚ ᱵᱟᱭ ᱟᱲᱟᱜ ᱠᱷᱟᱱ ᱫᱚ ᱦᱟᱸᱜ ᱚᱸᱰᱮ ᱫᱚ ᱵᱟᱝ ᱜᱟᱰᱟ ᱦᱚᱸ
ᱜᱟᱰᱟ ᱢᱮᱱᱟᱜᱼᱟ ᱚᱱᱛᱮ?
ᱥᱟᱱᱟᱢ ᱦᱚᱸ ᱢᱮᱥᱤᱱ ᱠᱚᱛᱮ ᱠᱚ ᱤᱭᱟᱹ ᱵᱟᱲᱟᱭᱟ᱾
ᱦᱮᱸ᱾ ᱵᱷᱟᱜᱮ ᱜᱮ ᱛᱟᱦᱚᱞᱮ?
ᱚ ᱚ᱾
ᱚᱱᱠᱟᱜᱮ ᱛᱮᱢᱚᱱ ᱫᱚ ᱜᱟᱰᱟ ᱠᱚ ᱦᱚᱸ ᱵᱟᱹᱱᱩᱜᱼᱟ᱾ ᱟᱞᱮ ᱟᱨ ᱱᱚᱛᱮ ᱟᱞᱮ ᱥᱮᱫ ᱡᱟᱦᱟ ᱜᱟᱰᱟ ᱠᱚ ᱢᱟᱱᱮ ᱡᱟᱦᱟ ᱯᱩᱠᱷᱨᱤ ᱠᱚᱞᱮ ᱞᱟᱹᱭ ᱜᱮᱭᱟ
ᱦᱳᱭ᱾
ᱚᱱᱟ ᱠᱚᱫᱚ ᱢᱟᱱᱮ ᱡᱚᱛᱚ ᱨᱚᱦᱚᱲ᱾ ᱢᱟᱱᱮ ᱫᱟᱜ ᱦᱚᱛᱚ ᱛᱮᱢᱚᱱ ᱟᱹᱰᱤ ᱫᱤᱱᱮ ᱱᱮᱜᱼᱮ ᱱᱮᱛᱟᱨ ᱜᱮ ᱛᱚᱭ ᱫᱟᱜ ᱫᱟ ᱠᱤᱪᱷᱩ ᱦᱩᱞ ᱢᱟᱦᱟ ᱯᱚᱨᱮ ᱠᱷᱚᱱ ᱜᱮ᱾ ᱦᱮᱸᱥᱮ? ᱦᱮᱞᱳ᱾ ᱦᱮᱞᱳ ᱟᱸᱡᱚᱢᱚᱜ ᱠᱟᱱᱟ? ᱦᱮᱞᱳ ᱜᱚᱢᱠᱮ᱾ ᱦᱮᱞᱳ ᱜᱚᱢᱠᱮ᱾ ᱦᱮᱞᱳ ᱠᱟᱹᱴᱤᱡ ᱵᱟᱝ ᱟᱸᱡᱚᱢᱚᱜ ᱠᱟᱱᱟ ᱨᱚᱲ᱾ ᱵᱟᱝ ᱟᱸᱡᱚᱢᱚᱜ ᱠᱟᱱᱟ ᱨᱚᱲ᱾ ᱦᱮᱞᱳ᱾ ᱮᱸᱦᱮᱸᱜ᱾ ᱱᱮᱴᱚᱣᱟᱨᱠ ᱢᱚᱱᱮᱦᱚᱭ ᱠᱟᱹᱴᱤᱡ ᱤᱥᱩᱭᱮᱫᱟ?
ᱨᱚᱲ ᱢᱟ ᱟᱸᱡᱚᱢᱚᱜ
ᱢᱟᱱᱮ ᱜᱮᱫᱚᱜ ᱠᱟᱱᱟ ᱨᱚᱲ᱾
ᱟᱪᱪᱷᱟ ᱦᱳᱭ᱾ ᱱᱮᱴᱣᱟᱨᱠ ᱡᱟᱹᱱᱤᱡ ᱚᱠᱚᱭᱟᱜ ᱨᱮᱪᱚ ᱚᱱᱠᱟᱜ ᱠᱟᱱᱟ᱾
ᱟᱨ ᱠᱟᱹᱴᱤᱡ ᱢᱟᱱᱮ ᱟᱹᱰᱤ ᱢᱟᱱᱮ ᱟᱹᱰᱤ ᱟᱥᱛᱮ ᱛᱮ ᱨᱚᱲ ᱟᱸᱡᱚᱢᱚᱜ ᱠᱟᱱᱟ᱾ ᱟᱹᱰᱤ ᱥᱟᱺᱜᱤᱧ ᱠᱷᱚᱱ ᱵᱤᱱ ᱨᱚᱲᱮᱫ ᱞᱮᱠᱟ ᱵᱩᱡᱟᱹᱜ ᱠᱟᱱᱟ᱾
ᱵᱟᱝ ᱵᱟᱝ ᱥᱩᱨ ᱨᱮᱜᱮ ᱛᱚ ᱞᱤᱧ ᱨᱚᱲ ᱮᱫᱟ᱾
ᱱᱮᱴᱚᱣᱟᱨᱠ ᱱᱟᱜ ᱯᱨᱳᱵᱞᱮᱢ ᱦᱳᱭ ᱫᱟᱲᱮᱭᱟᱜᱼᱟ᱾
ᱦᱮᱸ ᱟᱞᱤᱧᱟᱜ ᱦᱚᱸ ᱱᱮᱴᱳᱣᱟᱨᱠ ᱫᱚ ᱢᱮᱱᱟᱜ ᱜᱮᱭᱟ᱾
ᱳ ᱟᱪᱪᱷᱟ᱾ ᱛᱟᱦᱚᱞᱮ ᱛᱟᱦᱚᱞᱮ ᱯᱨᱚᱵᱞᱮᱢ ᱦᱳᱭ ᱟᱠᱟᱱᱟ᱾ ᱚ᱾
ᱱᱮᱴᱚᱣᱟᱨᱠ ᱫᱚ ᱢᱮᱱᱟᱜ ᱜᱮᱭᱟ᱾
ᱛᱟᱦᱞᱮ ᱛᱮᱦᱮᱧ ᱦᱚᱭ ᱫᱟᱜ ᱠᱮᱜᱼᱟ ᱥᱮ ᱵᱟᱝ ᱚᱱᱛᱮ?
ᱛᱮᱦᱮᱧ ᱮ ᱫᱟᱜ ᱠᱮᱜᱼᱟ᱾ ᱱᱤᱛᱚᱜ ᱫᱚ ᱱᱟᱦᱟᱜ ᱮ ᱯᱷᱟᱠᱟ ᱟᱠᱟᱫᱟ᱾
ᱦᱩᱸ᱾ ᱱᱚᱛᱮ ᱫᱟᱜ ᱠᱮᱜᱼᱟᱭ ᱟᱫᱚ ᱦᱮᱜᱼᱮ ᱱᱤᱛᱚᱜ ᱜᱮ ᱛᱷᱤᱨ ᱠᱟᱜᱼᱟᱭ᱾ ᱨᱤᱢᱤᱞ ᱫᱚ ᱧᱮᱞᱚᱜ ᱠᱟᱱ ᱜᱮᱭᱟ ᱛᱚ᱾
ᱦᱳᱭ᱾ ᱚᱲᱟᱜ ᱠᱚᱨᱮ ᱫᱚ ᱡᱚᱛᱚ
ᱦᱮᱸ ᱚᱲᱟᱜ ᱠᱚᱨᱮ ᱫᱚ ᱱᱟᱯᱟᱭ ᱜᱮ ᱢᱮᱱᱟᱜ ᱠᱚᱣᱟ᱾ ᱮᱠᱷᱚᱱ ᱫᱚ᱾ ᱟᱯᱮ ᱦᱚᱸ ᱦᱮ ᱚᱲᱟᱜ ᱠᱚᱨᱮ ᱪᱮᱫ ᱠᱟ ᱢᱮᱱᱟᱜ ᱠᱚᱣᱟ ᱛᱟᱦᱚᱞᱮ?
ᱦᱮᱸ ᱱᱟᱯᱟᱭ ᱵᱟᱲᱟ ᱜᱮ ᱱᱚᱰᱮ ᱦᱚᱸ ᱡᱚᱛᱚ ᱜᱮ᱾
ᱟᱪᱪᱷᱟ ᱛᱟᱦᱞᱮ ᱟᱯᱮᱥᱮᱫ ᱛᱟᱦᱚᱞᱮ ᱪᱮᱫ ᱠᱚ ᱯᱚᱨᱚᱵᱽ ᱠᱚ ᱦᱩᱭᱩᱜ ᱜᱮᱭᱟ ᱚᱱᱛᱮ?
ᱪᱮᱫ ᱠᱚ ᱦᱟᱜ
ᱚᱱᱮ ᱟᱵᱚ ᱥᱟᱱᱛᱟᱲ ᱠᱚᱣᱟᱜ᱾
ᱦᱚ ᱥᱟᱱᱛᱟᱲ ᱠᱚᱣᱟᱜ ᱫᱚ ᱱᱚᱛᱮ ᱫᱚ ᱟᱹᱰᱤ ᱞᱮᱠᱟ ᱡᱚᱛᱚ ᱞᱮᱠᱟᱜᱮ ᱡᱟᱦᱟᱸ ᱞᱮᱠᱟ ᱡᱮ ᱡᱮᱢᱚᱱ- ᱯᱨᱳᱜᱨᱟᱢ ᱠᱚ ᱵᱟᱦᱟ ᱠᱚᱨᱮ ᱦᱚᱸ ᱱᱚᱰᱮ ᱫᱚ ᱡᱟᱸᱠ ᱡᱚᱢᱚᱠ ᱜᱮ ᱦᱩᱭᱩᱜᱼᱟ᱾ ᱱᱚᱸᱰᱮ ᱵᱟᱦᱟ ᱨᱮ ᱱᱚᱝᱠᱟᱜᱼᱟ᱾ ᱢᱟᱱᱮ ᱡᱟᱦᱟᱸ ᱫᱚ ᱥᱟᱨᱦᱩᱞ ᱵᱚᱱ ᱢᱮᱛᱟ ᱠᱟᱜ ᱠᱟᱱᱟ᱾
ᱦᱩᱸ ᱦᱩᱸ ᱦᱩᱸ᱾
ᱟᱫᱚ ᱱᱚᱰᱮ ᱫᱚ ᱡᱚᱛᱚ ᱠᱷᱚᱱ ᱯᱩᱭᱞᱩ ᱨᱮ᱾ ᱢᱟᱲᱟᱝ ᱦᱤᱞᱳᱜ ᱫᱚ ᱚᱱᱮ ᱱᱟᱭᱠᱮ ᱨᱟᱪᱟ ᱠᱚ ᱫᱩᱲᱩᱵᱼᱟ ᱡᱟᱦᱟᱸ ᱫᱚ ᱵᱚᱸᱜᱟ ᱠᱚ ᱩᱢ ᱟᱨᱩᱵ᱾ ᱟᱨ ᱫᱚᱥᱟᱨ ᱦᱤᱞᱳᱜ ᱫᱚ ᱥᱟᱨᱫᱤ ᱵᱟᱦᱟ ᱟᱨ ᱛᱮᱥᱟᱨ ᱦᱤᱞᱳᱜ ᱫᱚ ᱟᱜ ᱨᱟᱲᱟ᱾ ᱟᱫᱚ ᱡᱟᱠ ᱡᱚᱢᱚᱠ ᱜᱮ ᱡᱚᱛᱚ ᱜᱮ ᱟᱛᱳ ᱨᱮᱱ ᱡᱚᱛᱚ ᱢᱤᱞᱮᱢᱤᱥᱮ ᱠᱟᱛᱮᱫ᱾ ᱛᱩᱢᱫᱟᱜ ᱴᱟᱢᱟᱠ ᱟᱛᱮ ᱱᱟᱭᱠᱮ ᱟᱫᱚ ᱮᱱᱮᱡ ᱥᱮᱨᱮᱧ ᱟᱛᱮᱫ ᱡᱟᱦᱮᱨ ᱛᱮ ᱫᱟᱨᱟᱢ ᱤᱫᱤ ᱠᱟᱭᱟ᱾ ᱟᱨ ᱵᱚᱸᱜᱟ ᱵᱩᱨᱩ ᱥᱟᱹᱛ ᱠᱟᱛᱮᱫ ᱚᱸᱰᱮ ᱨᱩᱢ ᱰᱟᱠᱟᱣ ᱦᱩᱭᱩᱜᱼᱟ ᱚᱱᱰᱮ ᱵᱚᱸᱜᱟ ᱠᱚ ᱠᱚ- ᱠᱚ ᱦᱚᱦᱚ ᱟᱠᱚᱣᱟ ᱟᱨ ᱨᱩᱢ ᱰᱟᱠᱟᱣ ᱠᱟᱛᱮᱫ᱾ ᱡᱟᱹᱭ ᱦᱳᱠ ᱵᱟᱦᱟ ᱠᱚ ᱟᱹᱜᱩᱭᱟ ᱵᱟᱦᱟ ᱠᱚ ᱮᱯᱮᱢᱟ᱾ ᱟᱨᱦᱚᱸ ᱟᱭᱩᱵ ᱮᱱᱠᱷᱟᱱ ᱜᱮ ᱟᱨᱦᱚᱸ ᱢᱟᱺᱡᱷᱤ᱾ ᱱᱟᱭᱠᱮ ᱚᱸᱰᱮ ᱠᱷᱚᱱ ᱫᱟᱨᱟᱢ ᱟᱹᱜᱩ ᱮᱭᱟ ᱚᱲᱟᱜ ᱛᱮ, ᱮᱱᱮᱡ ᱥᱮᱨᱮᱧ ᱟᱛᱮ ᱜᱮ᱾ ᱡᱮ ᱡᱮᱢᱚᱱ ᱨᱟᱹᱥᱠᱟᱹ ᱦᱟᱛᱮ ᱜᱮ ᱛᱩᱢᱫᱟᱜ ᱴᱟᱢᱟᱠ ᱟᱛᱮ᱾
ᱟᱪᱪᱷᱟ ᱢᱟᱱᱮ ᱯᱮ ᱫᱤᱱ ᱛᱮᱜᱮ ᱥᱟᱨᱟᱜᱼᱟ ᱡᱦᱚᱛᱚ ᱠᱤᱪᱷᱩ ᱜᱮ ᱵᱟᱝ ᱵᱟᱦᱟ ᱨᱮᱱᱟᱜ ᱠᱚᱫᱚ?
ᱚ ᱦᱳᱭ ᱟᱜ ᱨᱟᱲᱟ ᱦᱳᱭ᱾
ᱚ ᱵᱟᱝ ᱟᱞᱮ ᱟᱞᱮᱥᱮᱫ ᱫᱚ ᱯᱳᱱ ᱫᱤᱱ ᱢᱚᱴᱟᱢᱩᱴᱤ ᱞᱟᱜᱟᱜᱼᱟ᱾
ᱟᱪᱪᱷᱟ᱾
ᱢᱟᱱᱮ ᱚᱱᱠᱟᱜᱮ ᱪᱤᱠᱟᱵᱤᱱ ᱞᱟᱹᱭ ᱠᱮᱭᱟ ᱵᱟᱦᱟ ᱥᱟᱹᱨᱫᱤ ᱵᱟᱥᱠᱮ ᱟᱞᱮ ᱫᱚᱞᱮ ᱞᱟᱹᱭᱟ ᱡᱟᱞᱮ ᱡᱟ᱾
ᱦᱮᱸ ᱥᱮ᱾ ᱢᱟᱱᱮ ᱳᱭᱛᱚ ᱩᱢ-ᱩᱢ ᱦᱤᱞᱚᱜ ᱫᱚ ᱱᱚᱨᱢᱟᱞ ᱡᱟ᱾ ᱨᱩᱢ ᱢᱟᱱᱮ ᱦᱣᱟ ᱯᱚᱨ ᱱᱟᱭᱠᱮ ᱚᱲᱟᱜ ᱨᱟᱪᱟ ᱨᱮ ᱠᱚ ᱡᱟᱣᱨᱟᱜ ᱟᱠᱚ᱾ ᱦᱟᱱᱟ ᱦᱱᱟᱹ ᱥᱟᱹᱛ ᱨᱮᱱᱟᱜ ᱠᱚ ᱥᱟᱹᱛ ᱵᱟᱲᱟᱭᱟᱠᱚ ᱛᱟᱯᱚᱨᱮ ᱛᱮ- ᱟᱫᱚ ᱩᱢ ᱧᱤᱫᱟᱹ ᱢᱟᱱᱮ ᱧᱤᱫᱟᱹ ᱟᱫᱚ ᱮᱠᱴᱟ ᱫᱩᱴᱟ ᱥᱮᱫ ᱠᱷᱚᱱ ᱟᱫᱚ᱾ ᱟᱫᱚ ᱢᱟᱱᱮ- ᱪᱤᱠᱟᱹ ᱠᱚ ᱢᱮᱱᱟ ᱴᱟᱢᱟᱠ ᱠᱚᱠᱚ ᱨᱩᱭᱟ ᱠᱚ ᱟᱫᱚ ᱵᱚᱸᱜᱟ ᱠᱚ ᱦᱤᱡᱩᱜ ᱛᱟᱵᱚᱱᱟ᱾ ᱛᱟ ᱯᱚᱨᱮ ᱥᱮᱛᱟᱜ ᱫᱚ ᱛᱩᱯᱩ ᱵᱟᱲᱟ ᱠᱟᱛᱮᱫ ᱟᱫᱚ ᱜᱟᱰᱟ ᱰᱷᱚᱰᱟ ᱥᱮᱫ ᱞᱮ ᱤᱫᱤ ᱮᱭᱟᱞᱮ ᱱᱟᱭᱠᱮ ᱛᱟᱯᱚᱨᱮ ᱥᱟᱨᱟ ᱧᱤᱫᱟᱹ ᱟᱫᱚ ᱚᱸᱰᱮ ᱜᱮ᱾ ᱛᱟᱦᱮᱱ ᱛᱟᱞᱮᱭᱟ ᱱᱟᱭᱠᱮ ᱫᱚ᱾
ᱟᱪᱪᱷᱟ᱾
ᱢᱟᱱᱮ ᱵᱟᱭᱨᱮ ᱨᱮᱱ ᱟᱛᱳ ᱠᱚᱨᱮᱱ ᱠᱚ ᱦᱤᱡᱩᱜ ᱜᱮᱭᱟ ᱛᱚ ᱚᱱᱮ ᱡᱟᱦᱟᱸ ᱵᱚᱸᱜᱟ ᱠᱚᱠᱚ᱾ ᱯᱩᱡᱟᱹ ᱵᱚᱸᱜᱟᱭᱟᱠᱚ ᱯᱩᱡᱟᱹ ᱠᱚᱠᱚ ᱮᱢᱟ᱾ ᱚᱱᱟ ᱵᱟᱦᱨᱮ ᱨᱮᱱ ᱦᱚᱠᱚ ᱦᱟᱹᱡᱩᱜ ᱜᱮᱭᱟ ᱠᱚ ᱵᱷᱚᱠᱛᱚ ᱠᱚ᱾ ᱛᱟᱯᱚᱨᱮ ᱢᱟᱹᱱᱥᱤᱠ ᱴᱟᱹᱱᱥᱤᱠ ᱠᱚᱠᱚ ᱠᱚᱨᱟᱣ ᱜᱮᱭᱟ᱾
ᱟᱪᱪᱷᱟ᱾
ᱟᱞᱮ ᱡᱟᱹᱡᱤᱱ ᱡᱟᱞᱮ ᱩᱱᱫᱤᱱ ᱧᱤᱫᱟᱹ ᱜᱮᱞᱮ ᱠᱷᱟᱹᱨᱮᱭᱟᱞᱮ ᱱᱟᱭᱠᱮ ᱚᱲᱟᱜ᱾
ᱱᱟᱭᱠᱮ ᱫᱚ ᱟᱪᱪᱷᱟ᱾
ᱛᱟᱨᱢᱟᱱᱮ ᱡᱮᱫᱤᱱ ᱟᱫᱚ, ᱦᱮᱸ ᱪᱮᱫ ᱵᱤᱱ ᱞᱟᱹᱭ ᱠᱮᱫᱼᱟ᱾ ᱦᱮᱸ ᱦᱮᱸ, ᱵᱟ ᱯᱮ ᱢᱟᱦᱟ ᱨᱮᱞᱮ ᱠᱷᱟᱹᱲᱮ ᱠᱟᱱᱟ ᱡᱮᱫᱤᱱ ᱡᱟᱞᱮ᱾ ᱡᱟᱞᱮ, ᱢᱟᱱᱮ ᱡᱟᱞᱮ ᱫᱚ ᱱᱚᱨᱢᱮᱞ ᱜᱮᱞᱮ ᱚᱱᱠᱟ ᱜᱮᱞᱮ ᱮᱢᱟ ᱰᱮᱴ- ᱠᱚᱫᱚ ᱱᱩᱭᱫᱤᱱ ᱡᱟᱞᱮ ᱠᱤᱱᱛᱩ ᱡᱟᱞᱮ ᱡᱮᱫᱤᱱ ᱡᱟᱞᱮ ᱨᱮᱱᱟᱜ ᱰᱮᱴ ᱩᱱᱫᱤᱱ ᱫᱚ ᱡᱟᱞᱮ ᱫᱚ ᱵᱟᱞᱮ ᱧᱟᱢ ᱮᱫᱟ᱾
ᱟᱪᱪᱷᱟ᱾
ᱢᱟᱱᱮ ᱛᱟᱨᱯᱚᱨᱮᱨ ᱫᱤᱱ ᱟᱫᱚ ᱡᱟᱞᱮ ᱨᱟᱹᱥᱠᱟᱹ ᱢᱟᱱᱮ ᱯᱳᱱ ᱢᱟᱦᱟ ᱨᱮ ᱨᱟᱹᱥᱠᱟᱹᱭ ᱮᱫᱟᱞᱮ
ᱟᱪᱪᱷᱟ ᱚᱱᱟ ᱫᱚ ᱯᱮ ᱢᱟᱦᱟ ᱨᱮᱜᱮ ᱱᱟᱜ ᱨᱟᱹᱥᱠᱟᱹ ᱫᱚ ᱚᱱᱟ ᱫᱩᱯᱩᱞ ᱡᱟᱦᱟᱸ ᱫᱟᱜ ᱠᱚᱵᱚᱱ ᱫᱩᱯᱩᱞᱟ ᱦᱮᱸ ᱚᱱᱟ ᱦᱤᱞᱳᱜ ᱜᱮ ᱟᱨ ᱚᱱᱟ ᱦᱤᱞᱳᱜ ᱜᱮ ᱩᱱ ᱡᱚᱦᱚᱜ ᱜᱮ ᱫᱩᱯᱩᱞᱟᱠᱚ ᱜᱟᱱᱚᱜ ᱦᱚᱲ ᱠᱤᱱ ᱫᱩᱯᱩᱞ ᱧᱚᱜᱟᱜᱼᱟ ᱟᱫᱚ ᱩᱱ ᱠᱷᱚᱱ ᱜᱮ ᱱᱟᱜ ᱫᱩᱯᱩᱞᱟᱠᱚ ᱡᱚᱛᱚ ᱟᱨ ᱱᱚᱸᱰᱮ ᱫᱚ ᱱᱚᱜᱼᱚᱭ ᱯᱟᱛᱟ ᱦᱚᱸ ᱵᱟᱦᱟ ᱮᱱᱮᱡ ᱥᱮᱨᱮᱧ ᱟᱵᱚᱣᱟᱜ ᱥᱚᱢᱟᱡ ᱨᱮᱭᱟᱜ ᱦᱮᱸ ᱪᱮ
ᱦᱮᱸ ᱦᱮᱸ
ᱵᱟᱦᱟ ᱠᱚ ᱮᱱᱮᱡ ᱥᱮᱨᱮᱧ
ᱦᱮᱸ᱾ ᱦᱮᱞᱳ ᱜᱚᱝᱠᱮ ᱨᱚᱲ ᱵᱟᱝ ᱟᱸᱟᱧᱢᱚᱜ ᱠᱟᱱ ᱛᱟᱵᱤᱱᱟ ᱰᱤᱥᱴᱟᱵ ᱮᱫ ᱟᱭ ᱫᱚᱢᱮ ᱦᱮᱞᱳ ᱜᱚᱝᱠᱮ
ᱠᱟᱹᱴᱤᱡ ᱨᱚᱲ ᱨᱮ ᱰᱤᱥᱴᱟᱵᱮᱫ ᱛᱟᱵᱤᱱ ᱫᱚ ᱨᱚᱲ ᱠᱟᱹᱴᱤᱡ ᱰᱤᱥᱴᱟᱵᱚᱜ ᱠᱟᱱᱟ
ᱦᱮᱸ ᱚᱠᱟ ᱜᱷᱟᱹᱲᱤᱡ ᱪᱚ ᱚᱱᱠᱟ ᱜᱚᱫᱚᱜ ᱠᱟᱱ ᱜᱮᱭᱟ ᱵᱚᱞᱮ
ᱵᱟᱝ ᱟᱸᱡᱚᱢᱚᱜ ᱠᱟᱱᱟ ᱟᱫᱚ ᱦᱮᱸ ᱪᱮᱫ ᱵᱤᱱ ᱞᱟᱹᱭᱮᱫ ᱛᱟᱦᱮᱸᱫ ᱞᱟᱹᱭᱵᱤᱱ ᱢᱟ
ᱢᱟᱱᱮ ᱯᱟᱛᱟ ᱵᱩᱨᱩ ᱠᱚ ᱦᱩᱭ ᱜᱚᱫᱚᱜᱼᱟ ᱱᱚᱰᱮ
ᱢᱟᱱᱮ ᱮᱢᱱᱤ ᱠᱚᱢᱯᱤᱴᱤᱥᱚᱱ ᱥᱮ ᱮᱢᱱᱤ ᱱᱚᱨᱢᱮᱞ ᱮᱱᱮᱡ ᱥᱮᱨᱮᱧ
ᱱᱚᱨᱢᱟᱞ ᱮᱱᱮᱡ ᱜᱮ ᱱᱮᱣᱛᱟ ᱟᱹᱜᱩ ᱠᱚᱜᱼᱟ ᱠᱚ ᱵᱟᱦᱟ ᱮᱱᱮᱡ ᱠᱚ ᱟᱨ ᱤᱥᱯᱳᱴ ᱞᱮᱠᱟᱱᱟᱜ ᱠᱚ ᱠᱩᱭᱤᱪ ᱠᱚᱢᱯᱤᱴᱤᱥᱚᱱ ᱠᱚ ᱡᱟᱦᱟᱸ ᱞᱮᱠᱟ ᱚᱠᱚᱭ ᱛᱤᱱᱟᱹᱜ ᱱᱟᱱᱟ ᱦᱩᱱᱟᱹᱨ ᱞᱮᱠᱟ
ᱦᱩᱸ ᱢᱟᱱᱮ ᱚᱱᱚᱲᱦᱮ ᱠᱚ ᱠᱚ ᱞᱟᱹᱭ ᱵᱟᱲᱟᱭᱟᱛᱚ
ᱦᱩᱸ ᱵᱟ ᱟᱞᱮ ᱦᱚᱸ ᱚᱱᱟᱞᱮ ᱠᱚᱨᱟᱣ ᱜᱤ ᱦᱚᱪᱚ ᱜᱮᱭᱟ ᱠᱩᱭᱤᱪ ᱠᱚᱫᱚ ᱦᱩᱭᱩᱜ ᱜᱮᱭᱟ ᱛᱟᱨᱯᱚᱨᱮ ᱩᱱᱠᱩ ᱠᱟᱹᱴᱤᱡ ᱠᱟᱹᱴᱤᱡ ᱜᱤᱫᱽᱨᱟᱹ ᱠᱷᱮᱞ ᱠᱚ ᱦᱩᱭᱩᱜ ᱜᱮᱭᱟ ᱟᱨᱚ ᱫᱤᱠᱩ ᱛᱮ ᱵᱟᱠᱚ ᱞᱟᱹᱭᱟ ᱦᱟᱹᱲᱤ ᱵᱷᱟᱜᱟ ᱥᱮ ᱪᱮᱫ ᱦᱮᱸ ᱚᱱᱟ ᱠᱚᱦᱚᱸ ᱵᱚᱞᱮ ᱠᱚᱲᱟ ᱦᱚᱪᱚᱮᱭᱟ ᱛᱟᱯᱚᱨ ᱪᱮᱭᱟᱨ ᱨᱮ ᱫᱩᱲᱩᱵ ᱢᱟᱱᱮ ᱪᱮᱠᱟ ᱠᱚ ᱜᱳᱞ ᱜᱳᱞ ᱠᱚ ᱟᱹᱪᱩᱨᱚᱜᱼᱟ ᱟᱭᱳ ᱦᱚᱲ
ᱥᱮᱨᱮᱧ ᱫᱟᱨᱮᱭᱟ ᱯᱚᱪ ᱢᱟᱱᱮ ᱜᱮ ᱟᱫᱚ ᱫᱩᱲᱩᱵ ᱟᱠᱚ ᱱᱤᱡᱮ ᱱᱤᱡᱮ ᱢᱟᱱᱮ ᱡᱟᱦᱟᱸᱟᱭ ᱡᱩᱛ ᱫᱟᱲᱮᱭᱟᱜ ᱮ ᱢᱤᱫᱴᱟᱝ ᱠᱚᱢ ᱛᱟᱦᱮᱱᱟ ᱛᱤᱱᱟᱹᱜ ᱡᱩᱫᱤ ᱫᱚᱥ ᱡᱚᱱ ᱠᱚ ᱛᱟᱦᱮᱱᱟ ᱱᱚᱴᱤ ᱪᱮᱭᱟᱨ ᱛᱟᱦᱮᱱᱟ ᱚᱱᱠᱟ ᱠᱟᱹᱴᱤᱡ ᱱᱟᱱᱟ ᱨᱚᱠᱚᱢ ᱠᱷᱮᱞ ᱠᱚ ᱦᱩᱭᱩᱜ ᱜᱮᱭᱟ ᱠᱟᱹᱴᱤᱡ ᱟᱨᱚ ᱩᱛᱥᱟᱦᱚ ᱵᱷᱟᱜᱮ ᱴᱷᱤᱠ ᱜᱮᱠᱚ ᱵᱩᱡᱟ ᱜᱤᱫᱽᱨᱟᱹ ᱠᱚ ᱦᱮᱸ ᱚᱱᱟ ᱠᱚᱫᱚ ᱦᱩᱭᱩᱜ ᱜᱮᱭᱟ
ᱟᱪᱪᱷᱟ ᱟᱫᱚ ᱱᱚᱛᱮ ᱫᱚ ᱟᱞᱮ ᱫᱚ ᱡᱟᱡᱽᱞᱮ ᱡᱟᱦᱟᱸ ᱵᱮᱱ ᱢᱮᱱᱫᱟ ᱥᱮ ᱚᱱᱟ ᱡᱟᱡᱽᱞᱮ ᱫᱚ ᱱᱚᱛᱮ ᱫᱚ ᱥᱚᱦᱨᱟᱭ ᱦᱤᱞᱳᱜ ᱨᱮ
ᱟᱪᱪᱷᱟ
ᱥᱚᱦᱨᱟᱭ ᱫᱚ ᱢᱚᱲᱮ ᱢᱟᱦᱟᱞᱮ ᱢᱟᱱᱟᱣᱟ
ᱨᱟᱹᱥᱤ ᱟᱛᱳ ᱵᱟᱝ
ᱦᱮᱸᱥᱮ ᱦᱳᱭ ᱢᱚᱬᱮ ᱢᱟᱦᱟ ᱢᱚᱬᱮ ᱢᱟᱦᱟ ᱚᱱᱟ ᱫᱚ ᱮᱸ ᱢᱟᱲᱟᱝ ᱦᱤᱞᱳᱜ ᱢᱟ ᱚᱱᱮ ᱚᱱᱟᱜ ᱥᱚᱦᱚᱨᱟᱭ ᱫᱟᱠᱟ ᱢᱟᱲᱟᱝ ᱦᱤᱞᱳᱜ ᱢᱟ ᱱᱟᱜ ᱩᱱᱠᱩ ᱜᱚᱴ ᱵᱚᱸᱜᱟ ᱛᱟᱦᱮᱱᱟ ᱜᱚᱴ ᱵᱚᱸᱜᱟ ᱫᱚᱥᱟᱨ ᱦᱤᱞᱳᱜ ᱫᱚ ᱥᱚᱦᱚᱨᱟᱭ ᱨᱮᱭᱟᱜ ᱠᱟᱛᱷᱟ ᱦᱩᱭᱩᱜ ᱠᱟᱱᱟ ᱢᱟᱲᱟᱝ ᱦᱤᱞᱳᱜ ᱫᱚ ᱚᱱᱮ ᱱᱟᱜ ᱜᱚᱴ ᱵᱚᱸᱜᱟ ᱠᱮᱜᱼᱟ ᱤᱱᱟᱹ ᱯᱚᱨᱮ ᱱᱟᱦᱟᱜ ᱜᱚᱲᱟ ᱵᱚᱸᱜᱟ ᱦᱮᱸ ᱪᱮ ᱡᱟᱦᱟᱸ ᱫᱚᱵᱚᱱ ᱫᱟᱠᱟᱭᱟ ᱛᱮᱥᱟᱨ ᱦᱤᱞᱳᱜ ᱫᱚ ᱠᱷᱩᱱᱴᱟᱹᱣ ᱱᱟᱦᱟᱜ ᱰᱟᱝᱨᱤ ᱠᱚ ᱠᱷᱩᱱᱴᱟᱹᱣ
ᱟᱨ ᱯᱩᱱ ᱢᱟᱦᱟ ᱨᱮ ᱫᱚ ᱡᱟᱡᱞᱮ ᱟᱨ ᱚᱱᱟ ᱫᱚᱥᱟᱨ ᱯᱨᱚᱥᱟᱨ ᱫᱚ ᱡᱟᱡᱞᱮ
ᱟᱪᱪᱷᱟ ᱢᱟᱱᱮ ᱦᱮᱸ ᱟᱵᱚ ᱥᱟᱱᱛᱟᱲ ᱟᱠᱚᱣᱟᱜ ᱫᱚ ᱥᱚᱨᱦᱟᱭ ᱜᱮᱛᱚ ᱢᱟᱨᱟᱝ ᱯᱚᱨᱚᱵ ᱢᱚᱬᱮ ᱥᱤᱧ ᱢᱚᱬᱮ ᱧᱤᱫᱟᱹ ᱦᱩᱭᱩᱜᱼᱟ
ᱦᱳᱭ
ᱟᱞᱮ ᱥᱮᱫ ᱫᱚ ᱢᱟᱱᱮ ᱞᱟᱦᱟ ᱛᱮᱫᱚ ᱦᱳᱭᱳᱜ ᱠᱟᱱ ᱛᱟᱦᱮ ᱠᱷᱩᱱᱴᱟᱹᱣ ᱠᱚᱫᱚ ᱡᱟ ᱵᱤᱱ ᱞᱟᱹᱭ ᱠᱮᱜᱼᱟ ᱚᱱᱟ ᱠᱚ ᱦᱳᱭᱳᱜ ᱠᱟᱱ ᱛᱮ ᱮᱠᱷᱚᱱ ᱫᱚᱠᱚ ᱵᱟᱝ ᱦᱩᱭᱩᱜ ᱠᱟᱱᱟ ᱟᱹᱰᱤ ᱫᱤᱱ ᱠᱷᱚᱱ ᱜᱮ ᱵᱟᱠᱚ ᱠᱚᱨᱟᱣᱮᱫᱼᱟ ᱟᱫᱚ ᱠᱷᱩᱱᱴᱟᱹᱣ ᱠᱚᱫᱚ ᱟᱫᱚ ᱵᱟᱝ ᱦᱩᱭᱩᱜ ᱠᱟᱱᱟ
ᱟᱪᱪᱷᱟ
ᱦᱟᱲᱟᱢ ᱠᱚ ᱪᱮᱫ ᱠᱚ ᱞᱟᱹᱭ ᱫᱟ ᱚᱱᱠᱟ ᱜᱮᱛᱚ ᱠᱚᱲᱟ ᱦᱩᱭᱩᱜ ᱠᱟᱱᱟ ᱱᱮᱦᱚᱲ ᱦᱚᱸ ᱧᱮᱞ ᱟᱹᱜᱩ ᱠᱟᱜᱼᱟ ᱠᱚ ᱪᱮᱫ ᱠᱚ ᱢᱟᱱᱮ ᱟᱨᱚ ᱵᱚᱸᱜᱟ ᱠᱚᱦᱚ ᱠᱚ ᱪᱮᱫ ᱠᱚᱠᱚ ᱞᱟᱹᱭ ᱠᱟᱜᱼᱟ ᱦᱟᱸ, ᱩᱱᱠᱩᱣᱟᱜ ᱠᱟᱛᱷᱟ ᱛᱮᱜᱮ ᱛᱚ᱾ ᱡᱚᱛᱚᱴᱟ ᱞᱮ ᱫᱟᱨᱮᱜ ᱠᱟᱱᱟ ᱛᱚᱛᱚᱴᱟ ᱠᱚᱨᱟᱣ ᱦᱩᱭᱩᱜ ᱠᱟᱱᱟ ᱛᱟ ᱯᱚᱨᱮ ᱢᱟᱜ ᱢᱚᱬᱮᱜ ᱜᱮᱭᱟ ᱯᱮ ᱥᱮ ᱵᱟᱝ ᱟᱯᱮ
ᱦᱮᱸ ᱱᱚᱛᱮ ᱫᱚ ᱢᱟᱜ ᱢᱚᱬᱮ ᱦᱩᱭᱩᱜ ᱜᱮᱭᱟ ᱢᱚᱬᱮ ᱥᱮᱨᱢᱟ ᱨᱮ ᱢᱤᱫ ᱫᱷᱟᱣ
ᱦᱮᱸ ᱢᱚᱬᱮ ᱥᱮᱨᱢᱟ ᱨᱮ ᱢᱤᱫ ᱫᱷᱟᱣ ᱟᱫᱚ ᱟᱞᱮᱭᱟᱜ ᱫᱚ ᱦᱟᱜ ᱱᱮᱜᱼᱮ ᱱᱮᱥ ᱱᱟᱦᱟᱜ ᱦᱟᱹᱡᱩᱜ ᱠᱟᱱ ᱵᱚᱪᱷᱚᱨ ᱩᱱ ᱨᱮᱱᱟᱜ ᱢᱟᱜ ᱢᱚᱬᱮ
ᱟᱪᱪᱷᱟ ᱟᱞᱮ ᱫᱚ
ᱟᱯᱮ ᱫᱚ ᱢᱟᱜ ᱢᱚᱬᱮ ᱨᱮᱫᱚ ᱪᱤᱞᱤ ᱯᱮ ᱵᱚᱸᱜᱟ ᱠᱚᱣᱟ
ᱫᱚ ᱢᱟᱱᱮ